ᱟᱨ-ᱰᱤ, ᱦᱮᱞᱳ.
ᱴᱷᱮ-ᱮ-, ᱮᱡ ᱦᱮᱸ ᱚᱸᱡ ᱪᱮᱜ ᱵᱮᱱ ᱪᱤᱠᱟᱹᱭᱮᱫᱟ?
ᱪᱮᱜ ᱜᱮ ᱵᱟᱝ ᱦᱚᱜᱚᱭ ᱚᱲᱟᱜ ᱨᱮᱜᱮᱟ ᱾
ᱦᱮᱸᱥ ᱛᱚ ᱵᱮᱹᱥ ᱵᱟᱲᱟ ᱜᱮᱭᱟ ᱛᱷᱚ?
ᱦᱮᱸ ᱵᱮᱹᱥ ᱵᱟᱲᱟ ᱜᱮᱭᱟ ᱟᱯᱮ ᱵᱮᱹᱥ ᱵᱟᱲᱟ ᱜᱮᱭᱟ?
ᱦᱮᱸ ᱵᱮᱹᱥ ᱵᱟᱵᱟ ᱜᱮ, ᱟᱭᱳ ᱵᱟᱵᱟ ᱛᱟᱠᱚ?
ᱦᱮᱸ, ᱟᱭᱳ ᱵᱟᱵᱟ ᱥᱟᱱᱟᱢ ᱠᱚᱜᱮ ᱵᱮᱹᱥ ᱜᱮ ᱱᱤᱛ ᱫᱷᱟᱹᱵᱤᱡ ᱫᱚ ᱾
ᱦᱩᱸ, ᱦᱮᱸ-ᱦᱮᱸ ᱾ ᱦᱮᱸᱷᱮᱸᱮᱸ ᱛᱟᱞᱦᱮ--᱾ ᱯᱟᱛᱟᱢ ᱯᱟᱛᱟ ᱧᱮᱞ ᱠᱚ ᱛᱟᱞᱦᱮ ᱪᱟᱞᱟᱣ ᱵᱟᱲᱟ ᱵᱟᱲᱟᱣ ᱟᱠᱟᱱᱟᱢ ᱥᱮ ᱵᱟᱝ ᱱᱟᱝ ᱡᱷᱟᱹᱱᱴᱤ ᱯᱟᱛᱟ ᱠᱚ? ᱥᱮ ᱥᱤᱞᱫᱟᱹ ᱯᱟᱛᱟ ᱠᱚ?
ᱵᱟᱝ ᱚᱝᱠᱟ ᱞᱮᱠᱟ ᱞᱟᱹᱭ ᱜᱟᱱ ᱞᱮᱠᱷᱟᱱ ᱟᱵᱚ ᱥᱟᱱᱛᱟᱲ ᱢᱟ ᱢᱟᱨᱟᱝ ᱯᱟᱛᱟ ᱠᱚ ᱦᱩᱭᱩᱜ ᱜᱮ ᱪᱟᱞᱟᱣ ᱢᱟ ᱚᱠᱟ ᱨᱮᱜᱮ ᱵᱟᱝ ᱦᱳᱭ ᱟᱠᱟᱱᱟ ᱡᱟ ᱧᱮᱞ ᱛᱮᱱᱟᱜ ᱫᱚ ᱚᱱᱮ ᱥᱳᱥᱟᱞᱢᱤᱰᱤᱭᱟ ᱛᱟᱞᱟ ᱛᱮᱜᱮ ᱧᱮᱞ ᱦᱳᱭᱠᱟᱱᱟ ᱾ ᱥ-ᱩ-ᱜ, ᱢᱟ ᱪᱟᱞᱟᱣ ᱵᱟᱝ ᱦᱩᱭ ᱠᱟᱱ ᱜᱮᱭᱟ ᱟᱨᱠᱤ᱾
ᱴᱷᱮᱡ, ᱩ-ᱜ ᱵᱟᱠᱚ ᱪᱟᱞᱟᱣ ᱦᱚᱪᱚᱜᱼᱟ ᱠᱟᱱᱟ ᱥᱮ ᱪᱮᱫ?
ᱦᱮᱸ, ᱚᱝᱠᱟ ᱞᱮᱠᱟ ᱜᱮ ᱢᱟᱱᱮ ᱠᱩᱲᱤ ᱜᱤᱫᱽᱨᱟᱹ ᱤᱭᱟᱹ ᱛᱚ-ᱚ, ᱟᱫᱚ ᱵᱟᱵᱟ ᱟᱭᱩ ᱛᱤᱠᱤᱱ ᱠᱤᱱ ᱢᱮᱱᱟ ᱡᱮ ᱱᱤᱛᱚᱜ ᱢᱟ ᱯᱟᱲᱦᱟᱣ ᱤᱭᱟᱹ ᱴᱟᱹᱭᱤᱢ ᱠᱟᱱᱜᱮᱭᱟ ᱯᱚᱨᱮ ᱱᱟᱦᱟᱜ ᱪᱟᱞᱟᱜ ᱜᱮᱭᱟᱵᱮᱱ ᱱᱤᱛᱚᱜ ᱢᱟ ᱪᱟᱞᱟᱜ ᱵᱟᱝ, ᱵᱟᱝ ᱪᱟᱞᱟᱣ ᱞᱮᱱ ᱠᱷᱟᱱ ᱜᱮ ᱵᱮᱹᱥᱚᱜᱼᱟ᱾ ᱟᱫᱚ ᱚᱝᱠᱟ ᱠᱟᱛᱮᱜ ᱠᱤᱱ ᱢᱮᱱᱟ ᱯᱚᱨᱮ ᱵᱚᱱ ᱪᱟᱞᱟᱜᱼᱟ ᱯᱚᱨᱮ ᱵᱚᱱ ᱪᱟᱞᱟᱜᱼᱟ ᱚᱝᱠᱟ ᱠᱟᱛᱮ ᱟᱫᱚ ᱵᱟᱹᱠᱤᱱ ᱤᱫᱤ ᱟᱹᱱᱤᱡ -ᱟ ᱛᱤᱥ ᱨᱮᱜᱮ ᱾
ᱟ-ᱚᱜ-ᱢ -ᱪᱚᱜ-ᱩᱜ ᱾
ᱟᱨ ᱱᱚᱜ ᱚᱚᱭ ᱯᱷᱳᱱ ᱠᱚᱨᱮ ᱡᱟᱦᱟᱸ ᱢᱟᱡᱷᱮ- ᱢᱟᱡᱷᱮ ᱤᱭᱩᱵᱽ ᱢᱮᱱ ᱠᱮ ᱰᱮᱱᱥ ᱠᱚᱞᱤ ᱧᱮᱞ ᱛᱟᱢᱟ ᱛᱷᱟᱞᱮ ᱟᱫᱚ ᱢᱟᱡᱷᱮ ᱢᱟᱡᱷᱮ ᱦᱤᱡᱩᱜ ᱤᱭᱟ. ᱥᱮᱜ ᱚᱱᱮ ᱡᱟᱦᱟᱸ ᱪᱷᱟᱯᱨᱤ ᱠᱚ ᱮᱱᱮᱡ ᱥᱮᱹᱨᱮᱹᱧ ᱟᱨᱠᱤ ᱟᱵᱚ ᱥᱟᱱᱛᱟᱲᱟᱜ ᱢᱟᱱᱮ ᱡᱟᱦᱟᱱᱟᱜ ᱮᱢ ᱥᱟᱨᱪ ᱞᱮᱠᱷᱟᱱ ᱢᱟ ᱥᱮᱴ ᱴᱮᱨᱚᱜ ᱠᱟᱱ ᱜᱮᱭᱟ ᱚᱱᱟ ᱠᱚᱸ-ᱚ ᱾ ᱦᱮᱸ, ᱟᱫᱚ ᱭᱩᱭ ᱢᱮᱱᱟ ᱦᱚᱜ ᱝᱠᱟ ᱦᱟᱴ ᱯᱟᱛᱟ ᱪᱟᱞᱟᱣ ᱠᱟᱛ ᱛᱮ ᱦᱚᱜ ᱚᱝᱠᱟ ᱮᱱᱮᱡ ᱥᱮᱹᱨᱮ ᱧ ᱟᱨᱦᱚ ᱯᱷᱳᱱ ᱠᱚᱨᱮ ᱤᱭᱟᱹ ᱪᱮᱜ ᱠᱟ ᱱᱚᱨᱵᱟ ᱥ-ᱮᱸ-ᱜ ᱵᱟᱹᱲᱤᱡ ᱢᱮᱫ ᱛᱮᱠᱚ ᱧᱮᱞ ᱜᱮᱭᱟ ᱥᱮ ᱡᱷᱚᱛᱚ ᱭᱩ ᱵᱟᱵᱟ ᱢᱟ ᱢᱚᱡᱽ ᱢᱮᱫ ᱛᱮ ᱵᱟᱠ ᱠᱚ ᱧᱮᱞ ᱜᱮᱭᱟ ᱥᱮ ᱟᱫᱚ ᱵᱟᱵᱟ ᱦᱚᱸᱭ ᱢᱮᱱᱟ ᱵᱟᱝ ᱥᱮ ᱮᱠᱷᱚᱱ ᱢᱟ ᱵᱟᱝ ᱞᱟᱠᱛᱤᱜ ᱜᱮᱭᱟ ᱪᱟᱞᱟᱣ᱾
ᱛᱟᱯᱚᱨ ᱚᱱᱟ ᱠᱚᱫᱚ ᱢᱤᱫᱴᱮᱡ ᱦᱩᱭᱩᱜ ᱠᱟᱱᱟ ᱵᱟᱲᱤᱡ ᱡᱤᱱᱤᱥ ᱦᱮᱸᱥᱮ, ᱵᱟᱝ? ᱴᱷᱚᱜ ᱾
ᱢᱟᱱᱮ ᱟᱹᱞᱤᱧᱟᱜ ᱢᱮᱫ ᱛᱮᱫᱚ ᱚᱱᱟᱢᱟ ᱠᱷᱟᱨᱟᱯ ᱜᱮᱞᱤᱧ ᱢᱚᱱᱮ ᱮᱱᱮᱡ ᱥᱮᱹᱨᱮᱹᱧ ᱯᱟᱛᱟ ᱠᱚᱨᱮ ᱵᱚᱱ ᱮᱱᱮᱡ ᱥᱮᱹᱨᱮᱹᱧᱟ ᱚᱱᱟ ᱢᱟ ᱟᱰᱤ ᱢᱚᱡᱽ ᱡᱤᱱᱤᱥ ᱾ ᱱᱟᱥᱮᱹ ᱟᱵᱚᱣᱟᱜ ᱴᱨᱮᱰᱤᱥᱮᱱᱟᱞ ᱮᱱᱮᱡ ᱥᱮᱹᱨᱮᱹᱧ ᱠᱟᱱ ᱛᱟᱵᱚᱱᱟ ᱟᱹᱰᱤ ᱵᱮᱹᱥ ᱡᱤᱱᱤᱥ ᱠᱤᱱᱛᱩ ᱚᱱᱮ ᱞᱩᱜᱽᱲᱤᱡ ᱞᱟᱯᱳᱜ ᱠᱚ ᱠᱟᱪᱟ ᱠᱚ ᱚᱝᱠᱟ ᱩᱞᱴᱟᱹ ᱯᱟᱞᱴᱟ ᱠᱚ ᱦᱚᱨᱚᱜ ᱵᱟᱸᱫᱮᱭᱟ ᱟᱨ ᱮᱱᱮᱡ ᱥᱮᱹᱨᱮᱹᱧ ᱦᱚᱸ ᱜᱚᱞᱚᱛ ᱱᱚᱡᱚᱨ ᱛᱮ ᱢᱟᱱᱮ ᱥᱟᱱᱟᱢ ᱦᱚᱲ ᱜᱚᱞᱚᱛ ᱱᱚᱡᱚᱨ ᱛᱮᱵᱚᱱ ᱧᱮᱞᱟ ᱚᱝ ᱩᱱᱠᱩ ᱵᱚᱱ ᱠᱚᱭᱚᱜ ᱞᱮᱠᱚ ᱠᱷᱟᱱ ᱢᱟᱱᱮ ᱩᱱᱠᱩᱣᱟᱜ ᱡᱟᱦᱟᱸ ᱵᱷᱟᱵᱽ ᱵᱷᱩᱝᱜᱤ ᱠᱚ ᱮᱱᱮᱡ ᱥᱮᱹᱨᱮᱹᱧ ᱨᱮᱱᱟᱜ
ᱦᱩᱸ- ᱦᱩᱸ, ᱦᱩᱸᱜ ᱾
ᱚᱱᱟ ᱠᱚᱢᱟ ᱜᱟᱞᱟᱫᱽ ᱜᱤᱞ ᱾ ᱥᱮᱠᱲᱟ ᱢᱟᱱᱮ ᱟᱵᱤᱱᱟᱜ ᱢᱮᱱ ᱛᱮᱫᱚ ᱪᱮᱜ ᱚᱱᱟ ᱠᱚᱜᱮ ᱢᱚᱸᱡᱽ ᱜᱮ ᱡᱟᱦᱟᱸ ᱟᱵᱳ ᱪᱷᱟᱯᱨᱤ ᱠᱚ ᱧᱩᱛᱩᱢ ᱠᱟᱜ ᱮᱱᱮᱡ ᱨᱮᱱᱟᱜ?
ᱦᱮᱸ-ᱮᱜ ᱾ ᱥ-ᱟ, ᱦᱮᱹᱞᱳ ᱪᱷᱟᱯᱨᱤ ᱡᱤᱱᱤᱥ ᱧᱩᱛᱩᱢ ᱜᱮᱛᱚ ᱡᱤᱱᱤᱥ ᱧᱩᱛᱩᱢ ᱛᱮᱜᱮᱛᱚ ᱵᱟᱝ ᱵᱚᱦ ᱲᱮᱭᱟ ᱾ ᱪᱷᱟᱯᱨᱤ ᱵᱚᱞᱛᱮᱹ ᱜᱮ ᱪᱤᱞᱤ ᱢᱟᱱᱮ ᱦᱮᱸᱥᱮ ᱵᱟᱝ, ᱪᱷᱟᱯᱨᱤ ᱵᱚᱞᱛᱮᱹ ᱜᱮ ᱩᱱᱠᱩ ᱥᱟᱯᱨᱤ ᱧᱩᱛᱩᱢ ᱛᱚ ᱟᱨ ᱚᱱᱟ ᱛᱚ ᱵᱟᱞᱤ-ᱵᱟᱞᱤ ᱧᱩᱛᱩᱢ ᱛᱚ ᱟᱨ ᱵᱟᱝ ᱠᱟᱱᱟ ᱥᱮ!
ᱵᱟᱠᱷᱟᱱ ᱟᱵᱚᱣᱟᱜ ᱢᱟ ᱛᱤᱱᱟᱹᱜ ᱪᱮᱨᱦᱟ ᱮᱱᱮᱡ, ᱥᱤᱨᱤᱧ ᱠᱚ ᱢᱮᱱᱟᱜ ᱟᱱ ᱛᱟᱵᱚᱱᱟ, ᱵᱟᱠᱷᱟᱱ ᱚᱱᱮ ᱴᱨᱮᱰᱤᱥᱱᱟᱞ ᱥᱟᱲᱤ ᱵᱟᱸᱫᱮ ᱠᱚ, ᱠᱟᱪᱟ ᱠᱚ, ᱢᱚᱸᱡᱽ ᱜᱮ ᱟᱨ ᱚᱱᱟᱜᱮ ᱮᱢᱚᱱ ᱵᱷᱟᱵᱮ ᱠᱚ ᱵᱮᱵᱚ ᱦᱟᱨᱮ ᱫᱟ ᱢᱟᱱᱮ ᱱᱤᱡᱮ ᱜᱮ ᱠᱷᱟᱨᱟᱯ ᱵᱩᱡᱷᱟᱹᱜ ᱠᱟᱱᱟ, ᱢᱟᱱᱮ ᱟᱵᱚ ᱥᱚᱢᱟᱡᱽ ᱨᱮ ᱪᱮᱜ ᱱᱚᱣᱟ ᱠᱚ ᱫᱚ ᱪᱮᱜ ᱦᱳᱭᱳᱜ ᱠᱟᱱᱟ? ᱢᱟᱱᱮ ᱟᱞᱤᱧ ᱦᱚᱸ ᱞᱤᱧ ᱧᱮᱞ ᱠᱷᱟᱣ ᱞᱤᱧ ᱵᱩᱡᱷᱟᱹ, ᱡᱩᱫᱤᱭᱳ ᱛᱤᱥ ᱨᱮᱜᱮ ᱚᱨᱠᱮᱥᱴᱟᱨ ᱠᱚᱨᱮᱜ ᱵᱟᱞᱤᱧ ᱪᱟᱞᱟᱣ ᱠᱟᱱᱟ᱾ ᱛᱩᱵᱩ ᱥᱟᱞ ᱢᱤᱰᱤ ᱛᱟᱞᱟᱛᱮ ᱧᱮᱞ ᱦᱩᱭ ᱠᱟᱱᱟ᱾
ᱦᱮᱸ-ᱦᱮᱸ, ᱧᱮᱞ ᱡᱚᱛᱚ ᱜᱮᱵᱚᱱ ᱧᱮᱞ ᱱᱟᱢ ᱫᱟ ᱟᱨᱠᱤ᱾
ᱛᱷᱳᱦ ᱦᱩᱸ᱾
ᱮᱱᱛᱮ ᱱᱟᱥᱮᱱᱟᱜ ᱭᱩ, ᱵᱟᱵᱟ ᱠᱚᱦᱚ ᱩᱝᱠᱩ ᱨᱮᱱ ᱜᱟᱨᱡᱮᱱ ᱠᱚ, ᱱᱟᱥᱮ ᱥᱚᱛᱚᱨ ᱠᱚ-ᱠᱚ ᱛᱟᱦᱮᱸ ᱞᱮᱝᱠᱷᱟᱱ ᱚᱝᱠᱟ ᱢᱟ ᱵᱟᱝ ᱦᱩᱭ ᱠᱟ ᱦᱩᱰᱤᱧ-ᱦᱩᱰᱤᱧ ᱢᱟᱹᱭ ᱛᱮᱠᱚ ᱠᱚ ᱫᱤᱥᱟᱹᱜ ᱠᱟᱱᱟ ᱚᱱᱟ ᱠᱚᱨᱮ ᱟᱨᱦᱚᱸ!
ᱮᱸ ᱦᱮᱸ, ᱟᱫᱚ ᱟᱸᱡᱚᱢ ᱵᱮᱱ, ᱢᱮᱴᱮᱡ ᱱᱚᱣᱟ ᱨᱮ, ᱢᱮᱴᱮᱡ ᱟᱵᱮᱱ ᱥᱚᱵᱽ ᱥᱚᱢᱚᱭ ᱵᱮᱱ ᱞᱚᱠᱠᱷᱚ ᱠᱚᱶᱟ
ᱦᱩᱸᱻ᱾
ᱟᱵᱮᱱ ᱡᱟᱦᱟᱸᱭ ᱜᱮ 'ᱪᱷᱟᱯᱨᱤ' ᱠᱟᱱᱟ ᱣᱚ, ᱩᱝᱠᱩ ᱟᱵᱮᱱ ᱧᱮᱞ ᱛᱟᱠᱚ ᱵᱮᱱ ᱥᱮ ᱛᱤᱱᱟᱹᱜ ᱩᱢᱮᱨ ᱦᱩᱭᱩᱜ ᱛᱟᱠᱚᱣᱟ! ᱡᱳᱨ ᱯᱚᱝᱨᱚ-ᱥᱳᱞᱳ᱾
ᱦᱮᱸᱻ᱾
ᱛᱟᱨ ᱵᱤᱥᱤ ᱫᱚᱢᱮ ᱞᱟᱹᱴᱩ ᱠᱩᱲᱤ ᱫᱟᱹ ᱫᱚ ᱵᱟᱠᱚ ᱪᱟᱞᱟᱜᱼᱟ᱾
ᱟᱨ ᱚᱱᱟ ᱠᱷᱚᱱ ᱦᱩᱰᱤᱧ ᱠᱚ ᱵᱚᱨᱚᱱ ᱠᱚ ᱫᱤᱥᱟᱹᱜ
ᱦᱮᱸᱛᱚ, ᱩᱝᱠᱩ ᱚᱱᱟ ᱠᱷᱚᱡ ᱦᱩᱰᱤ, ᱚᱱᱟ ᱠᱷᱚᱡ ᱡᱟᱹᱥᱛᱤ ᱫᱚᱢᱮ ᱞᱟᱹᱴᱩ ᱠᱩᱲᱤ ᱫᱟᱹ ᱫᱚ ᱵᱟᱠᱚ ᱪᱟᱞᱟᱜᱼᱟ᱾
ᱩᱸᱦᱩᱸ᱾
ᱵᱟᱵᱮᱱ ᱧᱮᱞ ᱧᱟᱢ ᱠᱚᱣᱟ, ᱧᱮᱞ ᱧᱟᱢ ᱦᱚᱸ ᱟᱫᱚ ᱚᱱᱮ ᱱᱟ ᱜᱮᱠᱚ ᱜᱮ ᱟᱨ ᱠᱚ ᱠᱚᱲᱟ ᱜᱤᱫᱟᱹᱨ ᱦᱚᱸ ᱵᱮᱱ ᱧᱮᱞ ᱠᱚᱣᱟ, ᱚᱝᱠᱟᱱ ᱠᱚ ᱫᱚ ᱢᱟᱱᱮ ᱞᱟᱹᱴᱩ ᱵᱩᱫᱽᱫᱷᱤ ᱧᱚᱜ ᱠᱚᱫᱚ ᱚᱱᱟᱫᱚ ᱵᱟᱠᱚ ᱚᱝᱠᱟ ᱵᱟᱲᱟᱭᱟ᱾
ᱦᱩᱸ᱾
ᱴᱷᱤᱠ ᱟᱨᱠᱤ ᱯᱚᱨᱚ-ᱥᱳᱞᱳ ᱠᱚᱲᱟᱣᱟᱜ ᱵᱚᱪᱷᱚᱨ ᱨᱮᱱ ᱜᱤᱫᱽᱨᱟ. ᱠᱚᱲᱟ ᱫᱟᱹᱨ, ᱠᱩᱲᱤ ᱫᱟᱹᱨ ᱠᱚ ᱟᱫᱚ ᱟᱭᱳ, ᱵᱟᱵᱟ ᱦᱚᱸ ᱚᱲᱟᱜ ᱨᱮ ᱵᱟᱠᱚ ᱢᱟᱱᱟᱣ ᱰᱟᱲᱟ ᱠᱚᱣᱟ ᱦᱮᱸ ᱥᱮ ᱵᱟᱝ?
ᱦᱮᱸ, ᱟᱫᱚᱹᱧ ᱫᱟ ᱟᱭᱳ, ᱵᱟᱵᱟ ᱦᱚᱜᱼᱚᱱᱟ ᱥᱤᱠᱱᱟᱹ ᱛᱮᱢ ᱞᱟᱹᱜᱤᱜ ᱫᱚ ᱢᱟᱱᱮ ᱥᱟᱹᱨᱤ ᱠᱟᱛᱷᱟ ᱵᱚᱞᱛᱮ ᱯᱟᱲᱦᱟᱣ ᱫᱚ ᱡᱚᱨᱩᱨᱤ ᱵᱟᱝ ᱠᱟᱱᱟ ᱡᱮ ᱤᱧ ᱟᱭᱩ, ᱵᱟᱵ ᱠᱚᱣᱟ ᱢᱟᱱᱮ ᱚᱞᱚᱜ ᱯᱟᱲᱦᱟᱜ ᱵᱟᱠᱤᱱ ᱵᱟᱲᱟᱭᱟ, ᱢᱟᱱᱮ ᱵᱟᱠᱤᱱ ᱜᱟᱭᱤᱰ ᱫᱟᱲᱮᱧᱟᱹ, ᱚᱱᱟ ᱞᱟᱹᱭ ᱢᱟ ᱵᱷᱩᱞ ᱠᱟᱱ ᱜᱮᱭᱟ ᱥᱮᱻ ᱡᱟᱦᱟᱸᱭ ᱟᱭᱳᱵ-ᱵᱟᱭ ᱢᱚᱱᱮᱭᱟᱥ ᱥᱮ ᱩᱱᱤ ᱫᱚᱭ ᱜᱟᱭᱤᱰ ᱫᱟᱲᱮᱭᱫᱮ ᱦᱮ ᱵᱤᱴᱤ ᱚᱠᱟ ᱛᱮᱢ ᱪᱟᱞᱟᱜ ᱠᱟᱱᱟ, ᱪᱮᱜ ᱞᱟᱜᱤᱜ ᱮᱢ ᱪᱟᱞᱟᱜ ᱠᱟᱱᱟ ᱥᱮ ᱯᱟᱛᱟ, ᱪᱷᱟ- -ᱛᱟ ᱧᱤᱫᱟᱹ ᱚᱠᱟᱨᱮᱢ ᱛᱟᱦᱮᱱ ᱠᱟᱱᱟ? ᱪᱮᱜ ᱵᱟᱢ ᱛᱷᱮ ᱚᱱᱟ ᱞᱟᱜᱤᱜ ᱫᱚ, ᱚᱠᱚᱭ ᱟᱭᱳᱵ-ᱵᱟ ᱦᱚ ᱯᱟᱲᱦᱟᱣ ᱡᱚᱨᱩᱨᱤ ᱵᱟᱝ ᱠᱟᱱᱟ, ᱮᱢᱱᱤ ᱟᱵᱚ ᱥᱚᱪᱮᱛᱚᱱ ᱵᱚᱱ ᱛᱟᱦᱮ ᱞᱮᱠᱷᱟᱱ ᱜᱮ, ᱠᱩ ᱜᱨᱤ ᱴᱷᱤᱠ ᱫᱟᱭᱤᱴ ᱜᱟᱱᱚᱜᱼᱟ᱾
ᱦᱮᱸ-ᱦᱮᱸ᱾ ᱛᱟᱯᱚᱨᱮᱜ ᱟᱵᱮᱱ ᱛᱚ, ᱢᱮᱴᱮᱡ ᱛᱚ ᱡᱚᱠᱷᱚᱱ ᱠᱷᱟᱡ ᱜᱮ ᱠᱩᱲᱤ ᱫᱟᱹᱨᱟᱜ ᱚᱱᱛᱮ ᱫᱟᱲᱟᱝ ᱠᱟᱱ ᱫᱚ ᱠᱚ ᱱᱚᱛᱮ ᱫᱟᱲᱟᱱ ᱠᱟᱱᱟᱭ! ᱛᱟᱯᱚᱨᱮ ᱩᱱᱤ ᱦᱚᱛᱚ ᱢᱤᱜᱴᱤᱠ ᱪᱮᱜ ᱤᱭᱟᱹ ᱦᱟᱨ ᱰᱟᱦᱟᱨ ᱛᱮ ᱪᱟᱞᱟᱜ ᱠᱟᱱᱟ, ᱱᱤᱡᱮ ᱟᱭᱳ, ᱵᱟᱵᱟ ᱦᱚᱸ ᱚᱱᱟ ᱫᱚ ᱵᱩᱡ ᱫᱟᱲᱮᱭᱟᱜ ᱫᱚᱨᱠᱟᱨ ᱠᱟᱱᱟ᱾
ᱦᱮᱸ, ᱟᱫᱚ ᱱᱟᱥᱮ ᱟᱭᱳ, ᱵᱟᱵᱟ ᱚᱱᱮ ᱢᱚᱪᱟ ᱛᱮᱞᱤᱧ ᱟᱸᱡᱚᱢ ᱢᱮᱱᱟᱠᱚ ᱡᱮ ᱦᱮᱸ ᱟᱞᱤᱧ ᱢᱟ ᱯᱟᱲᱦᱟᱜ ᱵᱟᱹᱞᱤᱧ ᱵᱟᱲᱟᱭᱟ, ᱵᱤᱴᱤ ᱥᱮ ᱵᱮᱴᱟ ᱪᱮᱜᱼᱮ ᱪᱤᱠᱟᱹᱭᱫᱟ, ᱪᱤᱠᱟᱹ ᱛᱮᱞᱤᱧ ᱵᱩ- -ᱡᱟ, ᱫᱟ ᱚᱱᱟ ᱞᱟᱹᱜᱤᱫ ᱢᱟ ᱯᱟᱲᱦᱟᱣ ᱞᱟᱹᱠᱛᱤ ᱵᱟᱝ ᱠᱟᱱᱟ ᱥᱮ ᱵᱤᱴᱤ ᱚᱠᱟ ᱛᱮ ᱪᱟᱞᱟᱜ ᱠᱟᱱᱟ ᱥᱮ ᱵᱮᱴᱟ ᱚᱠᱟ ᱛᱮ ᱪᱟᱞᱟᱜ ᱠᱟᱱᱟ, ᱚᱱᱟ ᱫᱚᱵᱮᱱ ᱠᱩᱞᱤ ᱫᱟᱲᱮᱭᱭᱟ᱾
ᱦᱮᱸ, ᱠᱩᱞᱤ ᱵᱟᱠᱟᱡ ᱫᱚ ᱟᱵᱮᱱ ᱱᱚ ᱤᱭᱟᱹ ᱱᱚᱛᱮ ᱯᱮ ᱪᱟᱞᱟᱜ ᱠᱟᱱᱟ ᱚᱱᱛᱮ ᱯᱮ ᱪᱟᱜ, ᱪᱟᱞᱟᱜ ᱠᱟᱱᱟ ᱪᱮᱜ ᱯᱮ ᱪᱤᱠᱟᱹᱭᱫᱟ, ᱵᱟᱯᱮ ᱪᱤᱠᱟᱹᱭᱫᱟ ᱦᱮᱸ ᱥᱮ ᱵᱟᱝ!
ᱦᱮᱸ, ᱡᱮ ᱵᱤᱴᱤ ᱵᱟᱭ ᱨᱩᱣᱟᱹ ᱞᱮᱱ ᱫᱚ ᱢᱤᱜ ᱧᱤᱫᱟᱹ ᱚᱠᱟᱨᱮ ᱛᱟᱦᱮᱸᱦ ᱠᱟᱱᱟ, ᱪᱮᱜ ᱞᱟᱹᱜᱤᱫ ᱮᱢ ᱛᱟᱦᱮᱱᱟ, ᱪᱮᱫᱟᱜ ᱵᱟᱢ ᱨᱩᱣᱟᱹᱲ ᱞᱮᱱᱟ? ᱥᱮ ᱡᱟᱦᱟᱱᱟᱜ ᱚᱱᱟ ᱠᱚ
ᱦᱩᱸ ᱟᱫᱚ ᱦᱚᱭᱛᱚ ᱚᱱᱠᱟᱱᱟᱜ ᱚᱲᱟᱜ ᱠᱚᱨᱮ ᱚᱱᱠᱟ ᱦᱚᱭᱛᱳᱼᱼ ᱪᱟᱯᱟ ᱪᱟᱯᱤ ᱵᱟᱹᱱᱩᱜ ᱛᱟᱠᱚᱣᱟ, ᱵᱟᱠᱷᱟᱡ ᱫᱚ ᱵᱟᱠᱷᱟᱡ ᱫᱚ ᱪᱮᱫᱟᱜ ᱟᱞᱮᱼᱼ ᱟᱨ ᱟᱞᱮ ᱟᱞᱮ ᱥᱚᱢᱚᱭ ᱦᱚᱸᱛᱚ ᱛᱟᱦᱮᱸ ᱞᱮᱱᱟ ᱟᱨ ᱩᱱ ᱥᱚᱢᱚᱭ ᱛᱚ ᱩᱠᱩᱨ, ᱟᱵᱚ ᱥᱚᱢᱚᱭ ᱫᱚ ᱚᱱᱠᱟ ᱫᱚᱼᱼ ᱩᱠᱩᱨ ᱚᱱᱠᱟ ᱫᱚ, ᱫᱚᱢᱮ ᱡᱟᱹᱥᱛᱤ ᱫᱤᱱ ᱠᱷᱚᱡ ᱫᱚ ᱱᱚᱣᱟ ᱫᱚ ᱡᱤᱱᱤᱥ ᱫᱚ ᱵᱟᱭ ᱦᱩᱭ ᱠᱟᱱᱟ ᱾
ᱦᱮᱸ ᱚᱱᱮ ᱠᱚᱭᱮᱠ ᱵᱚᱪᱷᱚᱨ ᱫᱤᱥᱟᱹᱜ ᱠᱟᱱᱟ, ᱢᱟᱱᱮ ᱮᱢᱚᱱ ᱵᱷᱟᱵᱮ ᱱᱚᱣᱟ ᱠᱚ ᱪᱷᱚᱲᱟᱣ ᱠᱟᱱᱟᱼᱼ ᱥᱮ ᱢᱟᱱᱮ, ᱥᱟᱱᱟᱢ ᱦᱚᱲᱜᱮ ᱜᱟᱞᱟᱛ ᱢᱮᱫᱼᱼ ᱪᱤᱠ ᱠᱚ ᱧᱮᱞᱟ ᱟᱫᱚ ᱵᱟᱠᱚ ᱢᱮᱱᱟ ᱢᱟᱱᱮ ᱮᱴᱟᱜ ᱪᱷᱟᱹᱛᱤᱠ ᱨᱮᱱ ᱦᱚᱸ ᱡᱮ ᱱᱩᱠᱩ ᱢᱟ ᱱᱚᱝᱠᱟ ᱱᱚᱜᱼᱚ ᱱᱚᱝᱠᱟ ᱠᱚ ᱮᱱᱮᱡ ᱥᱮᱨᱮᱧ ᱜᱮᱭᱟ ᱠᱚᱲᱟ ᱜᱤᱫᱽᱨᱟᱹ ᱠᱚ ᱾ ᱠᱩᱲᱤ ᱜᱤᱫᱽᱨᱟᱹ ᱟᱭᱩ ᱵᱟᱵᱟ ᱛᱟᱠᱚ ᱪᱮᱫ ᱞᱮᱠᱟ ᱛᱟᱦᱚᱞᱮ ᱠᱚ ᱵᱟᱱᱟᱣ ᱵᱟᱛᱟᱣ ᱠᱚᱣᱟ ᱥᱮ ᱪᱮᱫ, ᱢᱟᱱᱮ ᱥᱟᱱᱟᱢ ᱦᱚᱲᱟᱜ ᱢᱮᱫ ᱨᱮᱜᱮᱼᱼ ᱠᱷᱟᱨᱟᱯ ᱵᱚᱱ ᱯᱟᱲᱟᱜ ᱠᱟᱱᱟ ᱾
ᱦᱮᱸ ᱦᱮᱸ ᱦᱮᱸ ᱾ ᱚᱱᱮ ᱚᱱᱟ ᱠᱚ ᱦᱚᱛᱮᱡ ᱛᱮᱜᱮ ᱛᱟᱨᱯᱚᱨᱮ ᱚᱱᱮ ᱚᱱᱟ ᱠᱚ ᱦᱚᱛᱮᱡ ᱛᱮᱜᱮ ᱟᱨᱚ ᱵᱮᱥᱤ ᱟᱨᱚᱼᱼ ᱚᱱᱮ ᱡᱮᱢᱚᱱ ᱠᱟᱹᱴᱤᱡ ᱠᱟᱹᱴᱤᱡ ᱨᱮᱜᱮ ᱠᱚ ᱫᱚᱦᱚ ᱛᱟᱸᱦᱮᱱ ᱠᱟᱱᱟ ᱾ ᱦᱮᱸ ᱥᱮ ᱵᱟᱝ? ᱩᱱᱠᱩ ᱧᱟᱯᱟᱢᱟᱼᱼ ᱠᱚ ᱧᱟᱯᱟᱢ ᱠᱟᱛᱮ ᱟᱨᱠᱤ ᱵᱚᱦᱩ ᱠᱤᱪᱷᱩ ᱟᱨᱠᱤ ᱚᱱᱠᱟ ᱛᱮᱜᱮ ᱟᱨᱠᱤ ᱠᱟᱹᱴᱤᱡ ᱠᱟᱹᱴᱤᱡ ᱨᱮᱜᱮ ᱠᱚ ᱫᱚᱦᱚ ᱛᱟᱸᱦᱮᱱ ᱠᱟᱱᱟ ᱾
ᱦᱮᱸ ᱚᱱᱮ ᱥᱳᱥᱟᱞ ᱢᱤᱰᱤᱭᱟ ᱛᱟᱞᱟ ᱛᱮᱢᱟ ᱧᱮᱞ ᱦᱩᱭᱩᱜ ᱠᱟᱱ ᱜᱮᱭᱟ ᱥᱮᱼᱼ ᱥᱮ ᱵᱷᱟᱭᱨᱟᱞᱚᱜ ᱠᱟᱱ ᱜᱮᱭᱟ ᱚᱱᱠᱟᱱᱟᱜ ᱤᱭᱟᱹ ᱠᱚ ᱾
ᱦᱮᱸ ᱦᱮᱸ ᱾ ᱛᱟᱨᱯᱚᱨ ᱟᱫᱚ ᱩᱱᱠᱩ ᱫᱚ ᱚᱱᱮ ᱡᱮᱢᱚᱱ ᱵᱮᱱ ᱞᱟᱹᱭᱟ ᱠᱟᱹᱴᱤᱡ ᱠᱷᱚᱱ ᱡᱟᱦᱟᱸᱭ ᱜᱤᱫᱽᱨᱟᱹ ᱵᱟᱵᱮᱱᱼᱼ ᱥᱟᱥᱚᱱ ᱠᱟᱭᱟ ᱥᱮ, ᱟᱫᱚ ᱞᱟᱹᱴᱩ ᱠᱟᱛᱮᱫ ᱫᱚ ᱩᱱᱤ ᱫᱚ ᱵᱟᱵᱮᱱ ᱥᱟᱥᱚᱱ ᱫᱟᱲᱮᱣᱟᱭᱟ ᱾
ᱩᱱᱤ ᱢᱟ ᱞᱟᱹᱴᱩ ᱠᱟᱛᱮᱫ ᱢᱟ ᱠᱟᱛᱷᱟ ᱜᱮ ᱵᱟᱭ ᱟᱸᱡᱚᱢᱟ ᱾
ᱦᱮᱸ ᱛᱚ ᱚᱱᱟ ᱜᱮᱥᱮ ᱠᱟᱹᱴᱤᱡ ᱨᱮᱜᱮ ᱡᱟᱦᱟᱸ ᱞᱮᱠᱟ, ᱡᱟᱦᱟᱸ ᱞᱮᱠᱟ ᱢᱚᱱᱮ ᱠᱟᱜ ᱢᱮ ᱰᱟᱝᱨᱤ ᱠᱚ ᱥᱮᱼᱼ ᱢᱮᱨᱚᱢ ᱰᱟᱹᱝᱨᱤ ᱠᱚ ᱡᱟᱦᱟᱸ ᱞᱮᱠᱟ ᱠᱟᱹᱴᱤᱡ ᱨᱮᱵᱮᱱ ᱟᱪᱩ ᱵᱟᱭ ᱟᱹᱪᱩ ᱠᱟᱛᱮᱫ ᱡᱟᱦᱟᱸ ᱞᱮᱠᱟ ᱵᱮᱱ ᱦᱟᱨᱟᱭᱮᱭᱟ ᱩᱱᱤ ᱫᱚᱼᱼ ᱩᱱᱠᱩ ᱠᱚᱫᱚ ᱚᱱᱟ ᱜᱮ ᱟᱸᱡᱚᱢᱟ ᱠᱤᱱᱛᱩ ᱦᱚᱲ ᱫᱚ ᱚᱱᱠᱟ ᱜᱮᱼᱼ
ᱦᱩᱸ ᱾
ᱠᱟᱹᱴᱤᱡ ᱠᱷᱚᱡ ᱵᱟᱵᱮᱱ ᱫᱚᱢᱚᱱ ᱠᱟᱭ ᱠᱷᱟᱭ ᱞᱟᱹᱴᱩ ᱠᱟᱛᱮᱫ ᱫᱚ ᱵᱟᱵᱮᱱ ᱟᱴᱚᱠ ᱫᱟᱲᱮᱭᱟᱭᱟ ᱾
ᱦᱮᱸ ᱚᱱᱟ ᱜᱮᱥᱮ, ᱦᱩᱰᱤᱧ ᱠᱷᱚᱱᱟᱜ ᱢᱟᱱᱮ ᱜᱤᱫᱟᱹᱨ ᱦᱩᱰᱤᱧ ᱠᱷᱚᱱᱟᱜ ᱡᱩᱫᱤ ᱢᱟ ᱤᱭᱟᱹ ᱥᱚᱴᱷᱤᱠ ᱰᱟᱦᱟᱨ ᱵᱚᱱ ᱩᱫᱩᱜ ᱟᱭᱟ ᱥᱮ ᱩᱱᱤ ᱜᱤᱫᱨᱟᱹᱨ ᱴᱷᱤᱠ ᱰᱟᱦᱟᱨ ᱛᱮᱜᱮᱼᱼ ᱛᱟᱲᱟᱢᱟᱭ ᱡᱮ ᱵᱟᱝ ᱱᱚᱝᱠᱟᱧ ᱠᱚᱨᱟᱣ ᱞᱮᱠᱷᱟᱱ ᱟᱭᱩ ᱵᱟᱵᱟ ᱠᱤᱱ ᱨᱚᱦᱮᱫᱤᱧᱟ ᱥᱮᱠᱤᱱ ᱫᱟᱞᱮᱧᱟ ᱱᱚᱣᱟ ᱫᱚ ᱵᱟᱹᱧ ᱠᱟᱹᱢᱤᱭᱟ ᱾ ᱱᱚᱣᱟ ᱴᱟᱜ ᱡᱟᱦᱟᱭ ᱨᱟᱥᱛᱟ ᱠᱤᱱ ᱩᱫᱩᱜ ᱠᱟᱫᱤᱧᱟ ᱚᱱᱟ ᱰᱟᱦᱟᱨ ᱛᱤᱧ ᱛᱟᱲᱟᱢᱟ, ᱛᱟᱦᱚᱞᱮ ᱜᱤᱫᱽᱨᱟᱹ ᱴᱷᱤᱠ ᱰᱟᱦᱟᱨᱼᱼ ᱛᱮᱜᱮ ᱛᱟᱲᱟᱢ, ᱟᱫᱚ ᱪᱷᱟᱯᱲᱤᱭᱟᱜ ᱮᱱᱮᱡᱼᱼ ᱤᱭᱟᱹ ᱨᱮᱫᱚ ᱟᱭᱩ ᱵᱟᱵᱟ ᱦᱚᱸ ᱱᱟᱥᱮᱱᱟᱜ ᱫᱚ ᱜᱟᱹᱞᱛᱤ ᱢᱟ ᱢᱮᱱᱟᱜ ᱜᱮᱭᱟ ᱥᱮ ᱾
ᱦᱩᱸ ᱦᱩᱸ ᱦᱩᱸ ᱦᱩᱸ ᱾ ᱟᱫᱚ ᱱᱚᱜᱼᱚᱭ ᱡᱮᱢᱚᱱ ᱟᱵᱮᱱᱟᱜ ᱠᱟᱛᱷᱟ ᱜᱮᱵᱮᱱ ᱞᱟᱹᱭ ᱠᱮᱫᱟ ᱟᱞᱤᱧ ᱫᱚ ᱵᱟᱠᱚ ᱪᱟᱞᱟᱣ ᱵᱟᱲᱟ ᱦᱚᱪᱚᱣᱟᱞᱤᱧᱟᱼᱼ
ᱦᱮᱸ ᱾
ᱛᱟᱯᱚᱨᱮ ᱵᱟᱝ ᱪᱟᱞᱟᱜ ᱫᱚ ᱫᱚᱨᱠᱟᱨ ᱠᱟᱱᱟ, ᱟᱵᱮᱱ ᱪᱟᱞᱟᱜ ᱵᱮᱱ ᱟᱵᱮᱱᱼᱼ ᱯᱟᱛᱟ ᱧᱮᱞ ᱪᱟᱞᱟᱜ ᱵᱮᱱ, ᱪᱷᱟᱛᱟ ᱧᱮᱞ ᱪᱟᱞᱟᱜ ᱵᱮᱱ, ᱡᱮᱠᱳᱱᱳ ᱡᱟᱭᱜᱟ ᱨᱮ ᱫᱟᱬᱟᱱ ᱦᱚᱸ ᱫᱚᱨᱠᱟᱨ ᱠᱟᱱᱟ, ᱵᱟᱵᱮᱱ ᱫᱟᱬᱟ ᱞᱮᱠᱷᱟᱡ ᱵᱟᱵᱮᱱ ᱥᱮᱬᱟᱭᱟ ᱾
ᱦᱮᱸ ᱚᱱᱟ ᱢᱟ ᱞᱟᱠᱼᱼ
ᱠᱟᱛᱷᱟ ᱠᱟᱱ ᱜᱮᱭᱟ, ᱠᱤᱱᱛᱩ ᱠᱤᱱᱛᱩ ᱢᱤᱫᱴᱮᱡ ᱟᱵᱮᱱ ᱡᱚᱠᱷᱚᱱ ᱠᱷᱟᱡ ᱜᱮ ᱡᱟᱦᱟᱸ ᱥᱮᱫ ᱵᱮᱱ ᱪᱟᱞᱟᱜᱼᱟ ᱱᱤᱡᱮᱨᱟᱜᱼᱼ ᱤᱭᱟᱹ ᱥᱚᱱᱢᱟᱱ ᱵᱚᱡᱟᱭ ᱠᱟᱛᱮᱜ ᱫᱚᱦᱚᱭ ᱵᱮᱱ ᱦᱮᱸ ᱥᱮ ᱵᱟᱝ, ᱱᱤᱡᱮᱨᱟᱜ ᱱᱤᱡᱮᱨ ᱞᱮᱠᱟ ᱛᱟᱸᱦᱮᱱ ᱵᱤᱱ ᱾ ᱚᱱᱟ ᱠᱷᱟᱡ ᱫᱚ ᱟᱵᱮᱱ ᱫᱚ ᱤᱭᱟᱹ ᱦᱮᱸ ᱵᱟᱠ, ᱦᱮᱸ ᱵᱟᱠᱚ ᱵᱟᱠᱚ ᱢᱮᱱ ᱫᱟᱲᱮᱭᱟ ᱵᱮᱱᱟ ᱾
ᱟᱫᱚ ᱚᱱᱮ ᱩᱢᱮᱨ ᱠᱚ ᱵᱮᱥᱤ ᱦᱩᱭᱮᱱ ᱠᱷᱟᱱ ᱟᱫᱚ ᱭᱩ ᱛᱟᱹᱠᱤᱱ ᱢᱮᱱ ᱜᱮᱭᱟ ᱮᱠᱷᱚᱱ ᱢᱟ ᱪᱟᱞᱟᱜ ᱵᱟᱝ ᱦᱩᱭᱩᱜ ᱜᱮᱼᱼ ᱜᱚᱝ ᱢᱮᱭᱟ ᱛᱚᱠᱷᱚᱱ ᱡᱟᱶᱟᱭ ᱤᱫᱤ ᱢᱮᱭᱟ, ᱟᱫᱚ ᱟ ᱟᱞᱮ ᱠᱩᱲᱤ ᱜᱤᱫᱽᱟᱹ ᱢᱟ ᱚᱱᱠᱟ ᱜᱮᱥᱮᱫᱼᱟ ᱡᱟᱶᱟᱭ ᱠᱟᱛᱮ ᱦᱚᱸ ᱱᱟᱦᱟᱜ ᱠᱚ ᱢᱮᱱᱟ ᱰᱟᱺᱜᱩᱣᱟ ᱨᱮ ᱵᱟᱢ ᱫᱟᱬᱟ ᱞᱟᱜᱼᱟ ᱱᱚᱜ ᱟᱨᱦᱚᱸ ᱯᱚᱨᱚᱵᱽ ᱯᱟᱛᱟᱢ ᱧᱮᱞᱟ ᱵᱟ ᱾
ᱦᱳᱭ ᱦᱳᱭ ᱦᱳᱭ ᱦᱳᱭ ᱚᱱᱟ ᱜᱮ ᱡᱟᱨ ᱡᱮ ᱩᱱ ᱥᱚᱢᱚᱭ ᱢᱟ ᱟᱨᱚ ᱥᱚᱝᱥᱟᱨ ᱨᱮᱭᱟᱜ ᱪᱟᱯ ᱛᱮ ᱛᱚᱼᱼ
ᱦᱮᱸ ᱟᱫᱚ ᱱᱤᱛᱚᱜ ᱟᱨᱦᱚᱸᱢ ᱧᱮᱞᱟ ᱯᱚᱨᱚᱵᱽ ᱯᱟᱛᱟ ᱰᱟᱺᱜᱩᱣᱟ ᱨᱮ ᱧᱮᱞᱛᱮ ᱵᱟᱢ ᱯᱩᱨᱟᱹᱣ ᱞᱮᱜᱼᱟ ᱯᱚᱨᱚᱵᱽ ᱯᱟᱛᱟ ᱧᱮᱞ?
ᱦᱮᱸ ᱦᱮᱸ ᱟᱨᱚ ᱚᱱᱮ ᱜᱤᱫᱽᱨᱟᱹ ᱠᱚᱠᱚ ᱦᱩᱭ ᱵᱟᱲᱟ ᱞᱮᱱᱠᱷᱟᱱ ᱟᱨ ᱜᱤᱫᱽᱨᱟᱹ ᱠᱚ ᱜᱤᱫᱤᱨᱟᱹ ᱠᱚ ᱠᱟᱹᱴᱤᱡ ᱜᱮᱭᱟ ᱠᱚ ᱡᱩᱫᱟᱹ ᱵᱟ ᱵᱟᱜᱮ ᱫᱚ᱾
ᱛᱟᱦᱮᱸᱱ ᱠᱟᱱ ᱜᱮᱭᱟ, ᱱᱤᱛᱚᱜ ᱦᱚᱸ ᱫᱚᱢᱮ ᱡᱩᱨ ᱢᱟ ᱵᱟᱝ ᱜᱟᱱᱚᱜ ᱠᱟᱱ ᱜᱮᱭᱟ, ᱭᱩ ᱫᱮᱠᱷ ᱩᱱᱠᱤᱱ ᱠᱤᱱ ᱢᱮᱱ ᱮᱫᱟ ᱡᱮ ᱦᱮᱸ ᱪᱟᱞᱟᱜ ᱵᱟ ᱦᱩᱭᱩᱜ ᱠᱷᱟᱱ ᱫᱚ ᱱᱚᱝᱠᱟ ᱚᱸᱠᱟ ᱥᱳᱥᱟᱞ ᱢᱤᱰᱤᱭᱟ ᱛᱟᱞᱟ ᱛᱮᱵᱚᱱ ᱧᱮᱞ ᱮᱫᱟ ᱠᱟ ᱦᱩᱭᱩᱜ ᱠᱟᱱ ᱜᱮᱭᱟ, ᱪᱮᱫ ᱠᱚ ᱦᱟᱱᱟ ᱱᱤᱭᱟᱹ ᱢᱟᱱᱮ ᱭᱚᱼᱵᱟᱵᱟ ᱣᱟᱜ ᱪᱤᱸᱛᱟᱹ ᱛᱚ ᱵᱚᱦᱩᱛ ᱨᱚᱠᱚᱢ ᱦᱩᱭᱩᱜ ᱜᱮᱭᱟ,
ᱦᱩᱸ ᱦᱩᱸ, ᱩᱸ ᱦᱩᱸ,
ᱚᱱᱟ ᱠᱷᱟᱹᱛᱤᱨᱟᱜ ᱛᱮ ᱪᱟᱞᱟᱣ ᱵᱟᱝ ᱦᱩᱭ ᱠᱟᱱᱟ ᱟᱨ ᱵᱟᱯᱞᱟ ᱯᱚᱨᱮ ᱦᱚᱸ ᱱᱷᱟᱸᱜ ᱚᱸᱠᱟ ᱜᱮ ᱯᱟᱞᱮᱜ ᱦᱩᱭᱩᱜᱼᱟ?
ᱦᱩᱸ ᱚᱱᱟᱜ ᱛᱟᱦᱮᱞᱮ ᱱᱤᱛᱳᱜ ᱫᱚ ᱚᱸᱠᱟ ᱵᱚᱨᱚ ᱯᱟᱛᱟ ᱠᱚ ᱦᱩᱭᱩᱜ ᱜᱮᱭᱟ ᱟᱞᱮ ᱱᱚᱛᱮ ᱵᱚᱨᱚᱵ ᱵᱚᱨᱚ ᱯᱟᱛᱟ ᱠᱚᱫᱚᱭ ᱪᱟᱞᱟᱣ ᱵᱟᱲᱟ ᱫᱚ ᱚᱱᱠᱟ ᱫᱚ ᱫᱚᱢᱮ ᱮᱠᱴᱟ ᱫᱚ ᱵᱟᱭ ᱧᱮᱞ ᱵᱟᱲᱟ ᱦᱩᱭ ᱠᱟᱱᱟ, ᱱᱚᱝᱠᱟ ᱵᱳᱨᱳ ᱯᱟᱛᱟ ᱠᱚᱨᱮ ᱫᱚ ᱾ ᱟᱜ, ᱟ ᱢᱟᱱᱮ ᱟᱞᱮ ᱢᱟᱱᱮ ᱟᱞᱮ ᱱᱚᱣᱟ ᱠᱚᱨᱮ ᱫᱚ ᱚᱸᱠᱟ ᱫᱚ ᱢᱟᱱᱮ ᱵᱟᱠᱚ ᱮᱱᱮᱡ ᱵᱟᱲᱟᱭ ᱜᱮᱭᱟ, ᱤᱧᱚ ᱵᱟᱹᱧ ᱧᱮᱞ ᱵᱟᱲᱟ ᱟᱠᱟᱫ ᱠᱚᱣᱟ ᱾
ᱚᱸᱠᱟ ᱵᱟᱝ ᱦᱩᱭ ᱞᱮᱱᱠᱷᱟᱱ ᱜᱮ ᱢᱩᱪᱳᱜ ᱜᱮ ᱛᱟᱦᱮᱞᱮ ᱟᱯᱮ ᱚᱱ- ᱱᱚᱛᱮ ᱫᱚ ᱡᱟᱦᱟᱸ ᱪᱷᱟᱹᱯᱨᱤ ᱞᱟᱝ ᱢᱮᱱᱮᱫ, ᱚᱱᱟ ᱪᱷᱟᱹᱯᱨᱤ ᱵᱮᱯᱟᱨ ᱞᱟᱝ ᱠᱟᱛᱷᱟ ᱭᱮᱱᱟ ᱚᱱᱟ ᱠᱚ ᱚᱸᱠᱩ ᱚᱨᱠᱮᱥᱴᱟᱨ ᱠᱚᱨᱮᱜ ᱠᱚ ᱮᱱᱮᱡ ᱵᱟᱲᱟᱭ ᱜᱮᱭᱟ ᱥᱮ ᱵᱟᱝ?
ᱦᱮᱸ ᱮᱱᱮᱡ ᱵᱟᱲᱟᱭ ᱜᱮᱭᱟ ᱠᱚ ᱾ ᱟᱫᱚ ᱠᱚᱲᱟ ᱤᱫᱟᱹᱨ, ᱠᱚᱲᱟ ᱤᱫᱟᱹᱨ ᱠᱚ ᱮᱱᱮᱡᱼᱟ᱾
ᱦᱮᱸ,
ᱠᱚᱲᱟ ᱫᱟᱹᱨᱼᱠᱚᱲᱟ ᱫᱟᱹᱨ, ᱠᱩᱲᱤ ᱫᱟᱹᱨ ᱠᱩᱲᱤ ᱫᱟᱹᱨ ᱚᱱᱛᱮ ᱟᱫᱚ ᱥᱟᱜ ᱮᱱᱮᱡ ᱫᱚᱠᱚ ᱮᱱᱮᱡ ᱵᱟᱲᱟᱭ ᱜᱮᱭᱟ᱾ ᱟᱫᱚ ᱩᱱ ᱩᱱᱟᱹᱜ ᱤᱭᱟᱹ ᱫᱷᱟᱹᱨᱤᱡ ᱫᱚ ᱵᱟᱝ ᱾ ᱢᱟᱱᱮ ᱫᱚᱢᱮ ᱪᱷᱟᱯᱨᱤ ᱫᱚᱢᱮ ᱫᱚᱢᱮ ᱟᱨᱠᱤ ᱰᱷᱮᱨ ᱵᱟᱹᱲᱛᱤ ᱫᱟᱨᱤᱡ ᱫᱚ
ᱦᱮᱸ ᱦᱮᱸ, ᱟᱫᱚ ᱚᱱᱟ ᱠᱚᱫᱚ ᱢᱟᱱᱮ ᱪᱤᱠᱟᱹ ᱠᱟᱛᱮᱜ ᱩᱸᱠᱩ ᱱᱟᱥᱮᱱᱟᱜ ᱵᱚᱱ ᱵᱟᱨᱚᱱ ᱫᱟᱲᱮᱭᱟᱠᱚ ᱥᱮ, ᱱᱟᱥᱮ ᱵᱚᱱ ᱵᱚᱱᱫᱚ ᱞᱮᱠᱷᱟᱱ ᱢᱟ ᱢᱚᱸᱡᱽ ᱠᱚᱜ ᱜᱮᱥᱮ᱾
ᱦᱮᱸ ᱵᱚᱱᱫᱚ ᱞᱮᱠᱷᱟᱱ ᱢᱟ ᱟᱹᱰᱤ ᱜᱮ, ᱛᱟᱯᱚᱨᱮᱜ ᱟᱹᱵᱤᱱ ᱧᱮᱞ ᱵᱤᱱ ᱟᱫᱚ ᱚᱱᱟ ᱠᱚᱫ ᱫᱚ ᱟᱵᱮᱱ ᱫᱚ ᱵᱤᱱ ᱡᱩᱫᱤ ᱵᱤᱱ ᱪᱟᱞᱟᱜ ᱞᱟᱹᱭ ᱛᱟᱠᱚ ᱣᱟᱹᱵᱤᱱ ᱡᱮ ᱮᱸ ᱢᱟᱹᱭ, ᱵᱟᱹᱵᱩ ᱥᱮ ᱱᱚᱸᱠᱟ ᱚᱸᱠᱟ ᱫᱚ ᱵᱟᱝ ᱵᱷᱟᱞᱮᱭᱟ ᱥᱮ ᱵᱟᱠᱚ ᱮᱱᱮᱡᱼᱟ ᱱᱚᱸᱠᱟ ᱫᱚ, ᱟᱫᱚ ᱩᱱ ᱦᱤᱞᱳᱜ ᱠᱚ ᱢᱮᱛᱟ ᱵᱤᱱᱟᱹ ᱟᱵᱮᱱᱟᱜ ᱠᱚ ᱢᱮᱛᱟ ᱵᱤᱱᱟ ᱟᱵᱮᱱ ᱫᱚ ᱚᱠᱳᱭ ᱠᱟᱱᱟ ᱵᱮᱱ ᱟᱹᱞᱤᱧ ᱫᱚ ᱮᱱᱮᱡ ᱫᱟᱲᱮᱭᱟᱜᱼᱟ
ᱦᱮᱸ ᱚᱸᱠᱟ ᱠᱟᱛᱮᱜ ᱢᱟ ᱟᱵᱚ ᱜᱮ ᱵᱟᱵᱚᱱ ᱵᱚᱸᱫᱚ ᱦᱚᱪᱚ ᱫᱟᱲᱮᱭᱟᱠᱚᱣᱟ, ᱛᱤᱥ ᱨᱮᱜᱮ ᱵᱟᱵᱚᱱ ᱫᱟᱲᱮᱭᱟᱜᱼᱟ ᱾ ᱱᱚᱣᱟ ᱫᱚ ᱦᱟᱱᱮ ᱠᱚᱢᱤᱴᱤ ᱪᱟᱞᱟᱣ ᱛᱮ ᱡᱩᱫᱤ ᱜᱟᱱᱚᱜ ᱠᱷᱟᱱ ᱩᱸᱠᱩ ᱜᱮ ᱡᱟᱦᱟᱸᱭ ᱠᱚ ᱚᱨᱜᱟᱱᱟᱭᱤᱥᱼᱟ ᱚᱨᱠᱮᱥᱴᱟᱨ ᱠᱚ ᱩᱸᱠᱩ ᱛᱟᱞᱟ ᱛᱮᱠᱷᱟᱱ ᱢᱟ ᱜᱟᱱᱚᱜ ᱜᱮᱭᱟ ᱾ ᱮᱸ ᱠᱷᱟᱱ ᱟᱸ, ᱟᱵᱮᱱᱟᱜ ᱟᱹᱞᱤᱧᱟᱜ ᱠᱟᱛᱷᱟ ᱛᱮᱫᱚ ᱵᱟᱹᱠᱩ ᱟᱹᱡᱚᱢᱼᱟ᱾
ᱵᱟ ᱩᱸᱠᱩ ᱡᱩᱫᱤ ᱠᱚ ᱞᱟᱹᱭᱟ ᱦᱮᱸ ᱢᱟ ᱛᱟᱦᱮᱞᱮ ᱱᱚᱸᱠᱟ ᱮᱱᱮᱡ ᱫᱚ ᱮᱱᱮᱡ ᱜᱮ, ᱱᱮᱫ ᱮᱱᱮᱡ ᱫᱚ ᱮᱱᱮᱡ ᱜᱮ ᱠᱤᱸᱛᱩ ᱩᱱ- ᱠᱟ ᱵᱟᱹᱲᱛᱤ ᱟᱹᱲᱛᱤ ᱟᱫᱚ ᱛᱟᱯᱚᱨᱮ ᱠᱚᱲᱟ ᱜᱤᱫᱟᱹᱨ ᱠᱩᱲᱤ ᱜᱤᱫᱟᱹᱨ ᱢᱤᱫ ᱫᱷᱟᱣ ᱛᱮ ᱮᱱᱮᱡ ᱵᱟᱭ ᱜᱟᱱᱚᱜᱼᱟ ᱾
ᱦᱮᱸ ᱦᱮᱸ᱾
ᱠᱚᱲᱟ ᱫᱟᱹᱨ ᱠᱚᱲᱟ ᱜᱤᱫᱟᱹᱨ ᱥᱮᱫ ᱠᱚ ᱛᱟᱦᱮᱱ ᱢᱟ, ᱠᱩᱲᱤ ᱫᱟᱹᱨ ᱠᱩᱲᱤ ᱜᱤᱫᱟᱹᱨ ᱥᱮᱫ ᱠᱚ ᱛᱟᱦᱮᱱ ᱢᱟ᱾
ᱦᱮᱸ ᱚᱸᱠᱟ ᱠᱚᱢᱤᱴᱤ ᱪᱟᱞᱟᱣ ᱛᱮᱫᱚᱼᱼ ᱚ ᱱᱚᱣᱟ ᱡᱩᱫᱤ ᱥᱤᱨᱭᱟᱹ ᱢᱟᱱᱮ ᱱᱩᱠᱩ ᱪᱷᱟᱯᱨᱤ ᱠᱚ ᱡᱩᱫᱤ ᱵᱚᱱ ᱵᱚᱱᱫᱚ ᱫᱟᱲᱮᱭᱟᱠᱚ ᱠᱷᱟᱱ ᱮᱠᱢᱟᱛᱼ ᱛᱚᱨᱚ ᱠᱚᱢᱤᱴᱤ ᱛᱟᱞᱟᱛᱮ, ᱵᱟᱠᱷᱟᱸᱱ ᱡᱮ ᱚᱨᱠᱮᱥᱴᱟᱨ ᱢᱟᱱᱮ ᱠᱤ ᱵᱤᱨᱟᱴ ᱠᱷᱟᱨᱟᱯ ᱡᱤᱱᱤᱥ ᱠᱟᱱᱟ, ᱚᱱᱟ ᱞᱟᱹᱭ ᱦᱚ ᱵᱷᱩᱞ ᱜᱮᱭᱟ ᱥᱮ, ᱱᱟᱥᱮᱱᱟᱜ ᱨᱟᱹᱥᱠᱟᱹ ᱠᱚᱢᱟ ᱞᱟᱹᱠ- ᱛᱤ ᱠᱟᱱ ᱜᱮᱭᱟ᱾
ᱦᱩᱸ ᱦᱩᱸᱜ ᱦᱩᱸ ᱾
ᱴᱷᱤᱠ ᱜᱮᱭᱟ ᱠᱤᱸᱛᱩ ᱚᱱᱮ ᱮᱱᱮᱡ ᱨᱮᱱᱟᱜ ᱛᱟᱹᱨᱤᱠᱟ ᱱᱟᱥᱮᱱᱟᱜ ᱵᱚᱫᱽᱞᱟᱣ ᱞᱮᱠᱷᱟᱱ ᱢᱟ ᱢᱚᱡᱽᱼᱚᱜ ᱜᱮᱭᱟ᱾ᱟᱵᱚ ᱦᱚᱸ ᱢᱚᱸᱡᱽᱼᱢᱚᱸᱡᱽ ᱟᱠ- ᱛᱤᱱᱟᱹᱜ ᱮᱱᱮᱡ ᱢᱮᱱᱟᱜᱼᱟ ᱥᱮ ᱵᱟᱦᱟ ᱥᱚᱨᱦᱟᱭ ᱵᱟᱯᱞᱟ ᱠᱚ ᱫᱚᱝ ᱥᱮ ᱠᱚ ᱛᱤᱱᱟᱹᱜ ᱮᱱᱮᱡ ᱠᱚ ᱢᱮᱱᱟᱜᱼᱟ?
ᱦᱮᱸ ᱟᱫᱚ ᱚᱱᱟ ᱠᱚᱜᱮ ᱥᱮ᱾ ᱟᱫᱚ ᱟᱫᱚ ᱚᱱᱟ ᱠᱚᱜᱮ ᱟᱨᱠᱤ ᱛᱤᱱᱟᱹᱜ ᱡᱮᱠᱚ ᱪᱤᱱᱛᱟᱹ ᱵᱷᱟᱵᱱᱟ ᱫᱟ ᱡᱟᱦᱟᱸᱭ ᱠᱚ ᱫᱚᱦᱚᱭᱮᱫᱟ ᱯᱟᱛᱟ ᱠᱚ ᱯᱚᱨᱚᱵᱽ ᱠᱚ᱾
ᱦᱮᱸ ᱟᱫᱚ ᱱᱮᱛᱟᱨ ᱢᱟ ᱥᱚᱥ ᱥᱳᱥᱟᱞ ᱢᱤᱰᱤᱭᱟ ᱛᱟᱞᱟᱛᱮ ᱫᱤᱥᱟᱹᱜ ᱠᱟᱱᱟ ᱩᱱᱠᱩ ᱵᱟᱯᱞᱟ ᱵᱟᱹᱦᱩᱲᱤᱭᱟᱹ ᱠᱚᱠᱚ ᱡᱟᱦᱟᱸᱭ ᱦᱟᱞᱮ ᱦᱟᱞᱮ ᱠᱚ ᱵᱟᱯᱞᱟ ᱠᱚᱜ ᱠᱟᱱᱟ, ᱱᱟᱣᱟ ᱱᱟᱣᱟ ᱯᱩᱭᱞᱳ ᱩᱱᱠᱩ ᱠᱚ ᱢᱟᱠᱚ ᱫᱤᱥᱟᱹᱜ ᱠᱟᱱ ᱚᱱᱟ ᱠᱚᱨᱮ᱾
ᱦᱮᱸ᱾ ᱫᱤᱥᱟᱹᱜ ᱜᱤᱭᱟ ᱠᱚ᱾
ᱵᱟᱝ ᱱᱟᱥᱮᱱᱟᱜ ᱵᱚᱱ ᱫᱚᱦᱚ ᱞᱮᱠᱷᱟᱱ ᱢᱟ ᱢᱚᱸᱡᱽ ᱠᱚᱜ ᱜᱮᱥᱮ ᱱᱚᱣᱟ ᱠᱚ ᱮᱱᱮᱡ ᱥᱮᱨᱮᱧ ᱫᱚ᱾ ᱢᱟᱱᱮ ᱱᱚᱝᱠᱟᱱ ᱮᱱᱮᱡ ᱚ ᱟᱨᱠᱤ ᱵᱟᱝᱠᱷᱟᱱ ᱡᱮ ᱢᱚᱡᱽ ᱮᱱᱮᱡ ᱢᱟ ᱜᱟᱱᱚᱜ ᱜᱮᱭᱟ ᱥᱮ᱾ ᱥᱮ ᱚᱱᱟ ᱢᱟ ᱵᱟᱹᱲᱤᱡ ᱱᱚᱡᱚᱨ ᱛᱮᱫᱚ ᱚᱠᱚᱭ ᱵᱟᱠᱚ ᱧᱮᱞ ᱠᱚᱣᱟ ᱦᱮᱸ ᱥᱮ᱾
ᱥᱮ ᱟᱵᱚᱣᱟᱜ ᱵᱟᱦᱟ ᱨᱮ, ᱯᱟᱨᱵᱚᱱ ᱨᱮ, ᱥᱚᱨᱦᱟᱭ ᱨᱮ ᱮᱢᱱᱤ ᱮᱢᱱᱤ ᱡᱮᱢᱚᱱ ᱤᱭᱟᱹ ᱠᱚᱨᱮ ᱵᱟᱯᱞᱟ ᱠᱚᱨᱮ᱾ ᱦᱮᱸ ᱥᱮ ᱵᱟᱝ?
ᱦᱮᱸ ᱚᱨᱠᱮᱥᱴᱟᱨ ᱨᱮ ᱮᱱᱮᱡᱽ ᱢᱟᱱᱮ ᱜᱮ ᱠᱷᱟᱨᱟᱯ ᱠᱩ-ᱱᱚᱡᱚᱨ ᱛᱮᱠᱚ ᱧᱮᱞᱟ ᱚᱱᱟ ᱢᱮᱱ ᱦᱚᱸ ᱢᱟᱱᱮ ᱟᱹᱞᱤᱧᱟᱜ ᱱᱚᱡᱚᱨ ᱛᱮᱫᱚ ᱵᱷᱩᱞ ᱜᱮᱭᱟ ᱠᱤᱱᱛᱩ ᱚᱱᱮ ᱪᱷᱟᱯᱨᱤ ᱮᱱᱮᱡᱽ ᱛᱮᱜᱮ ᱜᱮᱞᱟᱛ ᱜᱮᱭᱟ ᱵᱟᱠᱤ ᱢᱟ ᱴᱷᱤᱠ ᱜᱮᱭᱟ ᱢᱚᱸᱡᱽ ᱡᱩᱫᱤ ᱡᱟᱦᱟᱸᱭ ᱮᱱᱮᱡᱟᱭ ᱡᱩᱫᱤ ᱡᱩᱫᱤ ᱵᱟᱦᱟ ᱥᱮ ᱢᱟᱜᱽ ᱢᱚᱬᱮ ᱥᱮᱨᱮᱧ ᱦᱩᱭᱩᱜ ᱥᱮ ᱫᱚᱝ ᱥᱮᱨᱮᱧ ᱚᱱᱟ ᱢᱚᱡᱽ ᱧᱚᱜ ᱠᱚ ᱮᱱᱮᱡᱽ ᱞᱮᱠᱷᱟᱱ ᱢᱟ ᱚᱱᱟᱢᱟ ᱱᱟᱯᱟᱭ ᱡᱤᱱᱤᱥ ᱠᱟᱱᱟ᱾
ᱦᱮᱸ ᱦᱮᱸ ᱦᱮᱸ᱾
ᱠᱤᱱᱛᱩ ᱡᱟᱦᱟᱸᱭ ᱠᱚᱠᱚ ᱮᱱᱮᱡ ᱫᱟ ᱥᱮ ᱩᱱᱠᱩ ᱦᱚᱸ ᱯᱩᱨᱟᱹ ᱮᱱᱮᱡᱽ ᱮᱱᱮᱡᱽ ᱜᱟᱹᱞᱛᱤᱭ ᱫᱟᱠᱚ ᱥᱮ ᱢᱟᱱᱮ ᱢᱚᱡᱽ ᱩᱱᱠᱩᱭᱟᱜ ᱤᱥᱟᱹᱨᱟ ᱠᱚ ᱮᱱᱮᱡᱽ ᱨᱮᱱᱟᱜ ᱟᱠᱣᱟᱜ ᱡᱟᱦᱟᱸ ᱦᱟᱵᱷ ᱵᱷᱟᱵᱽ ᱠᱚ ᱛᱟᱦᱮᱱ ᱠᱟᱱ ᱛᱟᱠᱚᱣᱟ ᱥᱮ ᱚᱱᱟ ᱢᱟ ᱢᱚᱡᱽ ᱵᱟᱝ ᱫᱤᱥᱟᱹᱜ ᱠᱟᱱᱟ ᱥᱮ᱾
ᱟᱠᱚ ᱫᱚ ᱟᱠᱚ ᱩᱱᱫᱚ ᱟᱠᱚᱣᱟᱜ ᱤᱭᱟᱹ ᱨᱮᱫᱚ ᱵᱟᱠᱚ ᱛᱟᱦᱮᱱ ᱠᱟᱱᱟ ᱛᱚ, ᱩᱱᱠᱩ ᱫᱚ ᱩᱱ ᱥᱚᱢᱚᱭ ᱫᱚ ᱩᱱᱠᱩ ᱧᱩ ᱠᱟᱜ ᱠᱟᱱᱟ ᱠᱚ ᱟᱨᱠᱤ ᱡᱟ ᱦᱮᱸᱥᱮ ᱵᱟᱝ? ᱚᱱᱟᱜ ᱜᱮ ᱟᱨᱠᱤ ᱤᱧ ᱦᱚᱸ ᱧᱮᱞ ᱨᱮᱞᱤᱧ ᱵᱩᱡᱽ ᱫᱟᱲᱮᱭᱟᱠᱚᱣᱟ ᱡᱮ ᱧᱩ ᱠᱟᱜ ᱵᱟᱠᱷᱟᱡ ᱫᱚ ᱚᱱ ᱫᱚ ᱩᱱᱟᱹᱜ ᱜᱟᱡ ᱫᱚ ᱵᱟᱠᱚ ᱪᱤᱠᱟᱹ ᱫᱟᱲᱭᱟᱜᱼᱟ᱾ ᱥᱚᱛᱮ ᱨᱮᱠᱚ ᱛᱟᱦᱮᱱ ᱠᱷᱟᱡ ᱫᱚ᱾
ᱟᱨ ᱦᱩᱰᱤᱧ ᱦᱩᱰᱤᱧ ᱢᱟᱹᱭ ᱛᱟᱠᱚ ᱩᱱᱠᱩ ᱦᱚᱸ ᱚᱱᱠᱟ ᱵᱟᱠᱚ ᱵᱩ-ᱵᱩᱡᱮᱫ ᱜᱮᱭᱟ᱾ ᱩᱱᱠᱩ ᱦᱚᱸ ᱚᱱᱠᱟ ᱜᱮ ᱮᱱᱮᱡᱭᱽ ᱥᱮᱨᱮᱧ ᱠᱚ ᱫᱤᱥᱟᱹᱜ ᱠᱟᱱᱟ᱾
ᱦᱮᱸ᱾ ᱦᱩᱸᱩᱸ ᱛᱟᱦᱚᱞᱮ ᱱᱤᱛᱚᱜ ᱫᱚ ᱪᱮᱫ ᱨᱮᱵᱮᱱ ᱯᱟᱲᱦᱟᱜ ᱠᱟᱱᱟ?
ᱫᱚ ᱦᱚᱸᱜ-ᱚᱭ ᱠᱚᱞᱮᱡᱽ ᱠᱚᱢᱯᱞᱤᱴ ᱦᱩᱭ ᱠᱟᱛᱮ ᱱᱤᱛ ᱫᱷᱟᱹᱵᱤᱡ ᱢᱟ ᱚᱲᱟᱜ ᱨᱮᱜᱮ᱾ ᱱᱤᱛᱚᱜ ᱫᱚ᱾
ᱛᱟᱞᱦᱮ ᱪᱟᱹᱠᱨᱤ ᱢᱟᱠᱨᱤ ᱠᱚᱨᱮᱱᱟᱜ ᱯᱷᱚᱨᱚᱢ ᱠᱚ ᱵᱥᱵᱮᱱ ᱯᱷᱤᱞᱟᱯ ᱵᱟᱲᱟᱠᱫᱟ?
ᱦᱮᱸ ᱚᱱᱟ ᱠᱚᱨᱮᱱᱟᱜ ᱜᱮ ᱯᱟᱲᱦᱟᱣ ᱦᱩᱭᱩᱜ ᱠᱟᱱᱟ ᱚᱱᱟ ᱞᱟᱭᱤᱱ ᱜᱮ ᱥᱟᱵ ᱦᱩᱭ ᱟᱠᱟᱱᱟ ᱟᱫᱚ ᱪᱮᱛᱟᱱ ᱞᱟᱯᱷᱟᱝ ᱥᱮᱫ ᱚᱞᱚᱜ ᱯᱟᱲᱦᱟᱜ ᱢᱟ ᱟᱭᱩ ᱛᱟᱠᱤᱱ ᱠᱤᱱ ᱢᱮᱱᱮᱫ ᱩᱱᱟᱹᱜ ᱩᱱᱟᱹᱜ ᱢᱟ ᱵᱟᱹᱞᱤᱧ ᱫᱟᱲᱮᱭᱟᱜ ᱜᱮ᱾ ᱫᱚᱢᱮ ᱴᱟᱠᱟ ᱯᱚᱭᱥᱟ ᱞᱟᱹᱠᱛᱤᱜ ᱠᱟᱱᱟ᱾
ᱦᱮᱸ ᱦᱩᱸ ᱦᱩᱸ ᱦᱩᱸ᱾
ᱚᱠᱟ ᱠᱚᱨᱮᱜ ᱞᱤᱧ ᱧᱟᱢᱟ ᱩᱱᱟᱹᱜ ᱠᱟᱹᱣᱰᱤ ᱠᱚᱦᱚᱸ ᱵᱟᱹᱱᱩᱜ ᱟᱱᱜᱮ ᱟᱨ ᱪᱮᱛᱟᱱ ᱥᱮᱫ ᱯᱟᱲᱦᱟᱣ ᱢᱟ ᱧᱮᱞ ᱢᱟᱱᱮ ᱠᱚᱞᱮᱡᱽ ᱨᱮᱜᱮ ᱧᱮᱞ ᱦᱩᱭᱮᱱ ᱜᱮ ᱫᱚᱢᱮ ᱞᱟᱜᱟᱜ ᱠᱟᱱ ᱜᱮ᱾ ᱪᱷᱚ ᱢᱟᱥ ᱯᱚᱨ ᱯᱚᱨ ᱤᱭᱟᱹ ᱦᱩᱭᱩᱜ ᱛᱟᱞᱮ ᱛᱟᱦᱮᱱᱟ ᱯᱷᱚᱨᱚᱢ ᱯᱷᱤᱞᱟᱯ ᱠᱚ ᱢᱟᱱᱮ ᱞᱟᱹᱠᱼᱼ ᱡᱟᱹᱥᱛᱤ ᱫᱷᱟᱨᱟ ᱜᱮ ᱞᱟᱜᱟᱜ ᱠᱟᱱ ᱜᱮᱭᱟ᱾ ᱟᱫᱚ ᱭᱩ ᱛᱟᱹᱠᱤᱱ ᱠᱤᱱ ᱢᱮᱱᱫᱟ᱾ ᱫᱚ ᱵᱟᱟᱹᱞᱤᱧ ᱠᱩᱲᱟᱹᱣ ᱫᱟᱲᱮᱜ ᱠᱟᱱᱟ᱾
ᱦᱩᱸ᱾